ᱟᱸᱡᱚᱢᱚᱜ ᱠᱟᱱᱟ ᱤᱧᱟᱹᱜ ᱨᱚᱲ
ᱦᱮᱸ ᱨᱚᱲ ᱟᱡᱚᱢᱚᱜ ᱠᱟᱱᱟ ᱪᱮᱫ ᱮᱢ ᱪᱤᱠᱟᱹᱭᱮᱫᱟ
ᱪᱮᱫ ᱮᱢ ᱪᱤᱠᱟᱹᱭᱮᱫᱟ
ᱱᱚᱜᱼᱚᱭ ᱤᱧ ᱫᱩᱲᱩᱵ ᱟᱠᱟᱱᱟ
ᱚᱻᱚ
ᱪᱮᱫ ᱞᱮᱠᱟ ᱢᱮᱱᱟᱜᱼᱟ
ᱤᱧ ᱦᱩᱧ ᱫᱩᱲᱩᱵ ᱟᱠᱟᱱᱟ
ᱪᱮᱫ ᱞᱮᱠᱟ ᱢᱮᱱᱟᱢᱟ
ᱪᱮᱢ ᱞᱟ. ᱭ ᱮᱫᱟ?
ᱢᱮᱱ ᱫᱟ. ᱧ ᱪᱮᱫ ᱞᱮᱠᱟ ᱢᱮᱱᱟᱢᱟ
ᱱᱟᱯᱟᱭ ᱜᱮ ᱱᱟᱯᱟᱭ ᱛᱟᱹᱧ ᱱᱟᱯᱟᱭ ᱫᱚ ᱱᱟᱯᱟᱭ ᱜᱮᱼᱼ ᱮᱱᱠᱷᱟᱼᱼ ᱮᱱᱚᱱ ᱡᱟ ᱩᱫᱽᱜᱟᱹᱨ ᱥᱤᱛᱩᱝ ᱠᱟᱱᱟ ᱚᱱᱟᱛᱮ ᱠᱟᱹᱴᱤᱡ ᱵᱟᱝ ᱵᱷᱟᱜᱮ ᱴᱷᱤᱠ ᱠᱟᱱᱟ ᱟᱨ ᱟᱞᱮ ᱫᱚ ᱠᱟᱨᱮᱱᱴ ᱦᱟᱱᱮ ᱛᱤᱨᱮ ᱠᱚ ᱚᱯᱷ ᱠᱟᱫᱟ ᱠᱟᱨᱮᱱᱴ ᱞᱟᱹᱭ ᱫᱟᱠᱚ ᱛᱤᱱᱴᱟ ᱪᱷᱟᱲᱟ ᱵᱟᱠᱚ ᱟᱲᱟᱜᱟ
ᱦᱩᱸ
ᱟᱫᱚ ᱛᱟᱦᱚᱞᱮ ᱯᱷᱮᱱ ᱠᱚᱦᱚᱸ ᱵᱟᱝ ᱪᱟᱞᱟᱜ ᱠᱟᱱᱟ ᱠᱟᱱᱟ ᱛᱟᱦᱚᱞᱮ ᱟᱹᱰᱤ ᱠᱚᱥᱴᱚ ᱜᱮ ᱵᱩᱡᱷᱟᱹᱜ ᱠᱟᱱᱟ ᱵᱩᱡᱽ ᱛᱮᱫᱚ ᱠᱟᱹᱴᱤᱡ ᱫᱚ
ᱛᱮᱦᱤᱧ ᱫᱚ ᱛᱤᱦᱤᱧ ᱪᱤᱠᱟ ᱥᱤᱛᱩᱝ ᱠᱟᱫᱟᱭ ᱟᱞᱮ ᱥᱮᱜ ᱦᱚᱸ ᱥᱤᱛᱩᱝ ᱠᱟᱫᱟ ᱟᱯᱮ ᱥᱮᱱ?
ᱥᱤᱛᱩᱝ ᱨᱮᱭᱟᱝ ᱡᱩᱨ ᱛᱚ ᱵᱟᱹᱱᱩᱜᱩᱜᱼᱟ ᱢᱮᱱᱠᱷᱟᱱ ᱚᱱᱟ ᱵᱷᱟᱯᱟᱱᱤ ᱜᱩᱱᱴᱷᱟᱹᱱᱤ ᱵᱷᱟᱵᱽ ᱛᱮᱫ ᱫᱚ ᱫᱚᱢᱮ ᱢᱮᱱᱟᱜᱼᱟ ᱟᱹᱰᱤ ᱵᱟᱹᱲᱛᱤ ᱮᱠᱫᱚᱢ ᱥᱮᱫ ᱠᱷᱚᱱ ᱦᱚᱸ ᱡᱟ ᱞᱚᱞᱚᱜᱮ ᱨᱟᱠᱟᱵ ᱠᱟᱱᱟ ᱫᱟᱠᱟ ᱠᱚ ᱡᱚᱢ ᱦᱩᱭ
ᱫᱟᱠᱟ ᱠᱚ ᱟᱹᱣᱨᱤ ᱡᱚᱢ ᱦᱩᱭᱩᱜᱼᱟ ᱛᱚᱣᱟ. ᱧ ᱧᱩᱭ ᱠᱮᱫᱟ ᱱᱤᱛᱚᱜ
ᱚ ᱱᱤᱛᱚᱜ ᱟᱹᱱᱤᱡ ᱩᱱᱟᱹᱜ ᱜᱷᱟᱹᱲᱤᱡ ᱯᱚᱨ
ᱦᱮᱸ ᱵᱟᱨᱦᱮ ᱪᱟᱞᱟᱣ ᱦᱩᱭ ᱞᱮᱱᱟ ᱠᱟᱹᱴᱤᱡ ᱵᱟᱨᱦᱮ ᱥᱮᱫ ᱪᱟᱞᱟᱣ ᱦᱩᱭ ᱞᱮᱱᱟ
ᱟᱨ ᱠᱷᱟᱹᱞᱤ ᱯᱮᱴ ᱠᱟᱛᱷᱟ ᱠᱚ ᱞᱟ. ᱭ ᱫᱚ ᱛᱚᱣᱟ ᱵᱟᱠᱚ ᱠᱚ ᱧᱩᱭᱟ
ᱦᱮᱸ ᱱᱟᱥᱮ ᱱᱟᱜ ᱡᱟᱦᱟᱸ ᱱᱟᱜ ᱡᱚᱢ ᱵᱟᱲᱟ ᱠᱟᱛᱮ ᱠᱩ ᱠᱟᱢᱤ ᱠᱟᱱᱟ᱾
ᱦᱮᱸᱛᱚ ᱛᱚᱣᱟ ᱧᱩ ᱦᱚᱸ ᱟᱹᱰᱤ ᱵᱷᱟᱜᱤ ᱜᱮᱭᱟ ᱦᱮᱸ ᱥᱮ
ᱦᱩᱸ ᱦᱮᱞᱛᱷ ᱞᱟᱹᱜᱤᱫ ᱫᱚ ᱵᱷᱟᱹᱜᱤᱭᱟ ᱛᱚᱣᱟ ᱧᱩ ᱫᱚ
ᱦᱩᱸ
ᱪᱮᱫ ᱛᱚᱣᱟ ᱛᱚᱣᱟ ᱠᱷᱚᱱᱟᱜ ᱛᱟᱨ ᱢᱟᱱᱮ ᱡᱟᱦᱟᱸ ᱛᱤᱱᱟᱹᱜ ᱵᱷᱤᱴᱟᱢᱤᱱ ᱢᱮᱱᱟᱜ ᱟᱥᱮ ᱦᱮᱸ
ᱦᱮᱸ
ᱚᱱᱟ ᱠᱚ ᱡᱚᱛᱚ ᱵᱷᱤᱴᱟᱢᱤᱱ ᱡᱟᱦᱟᱸ ᱠᱚᱨᱮ ᱧᱟᱢᱚᱜᱼᱟ ᱡᱮᱢᱚᱱ ᱡᱚᱛᱚ ᱦᱟᱹᱠᱩ ᱨᱮᱦᱚᱸ ᱵᱷᱤᱴᱟᱢᱤᱱ ᱡᱚᱛᱚ ᱡᱚᱛᱠᱷ ᱠᱷᱚᱱ ᱵᱚᱞᱞᱮ ᱫᱚ ᱦᱚᱭ ᱛᱚ ᱡᱚᱛᱚ ᱠᱷᱚᱱ ᱛᱚᱣᱟ ᱨᱮ ᱵᱮᱥᱤ ᱵᱷᱤᱴᱟᱢᱤᱱ ᱧᱟᱢᱚᱜᱼᱟ ᱡᱚᱛᱚ ᱠᱷᱚᱱ
ᱦᱮᱸ ᱡᱚᱛᱚ ᱡᱤᱱᱤᱥ ᱨᱮᱜᱮ ᱚᱱᱠᱟ ᱢᱮᱱᱟᱜᱼᱟ ᱡᱟᱦᱟᱱᱟᱜ ᱵᱟᱝ ᱡᱟᱦᱟᱱᱟᱜ
ᱛᱚᱣᱟ ᱠᱷᱚᱱ ᱪᱮᱫ ᱪᱮᱫ ᱦᱩᱭᱩᱜᱼᱟ ᱵᱟᱲᱟᱭᱟᱢ ᱛᱚ
ᱪᱤᱠᱚᱭᱟ
ᱛᱚᱣᱟ ᱠᱷᱚᱱ ᱧᱮᱞᱢᱮ ᱨᱚᱥᱚᱜᱚᱞᱞᱟ ᱦᱩᱭᱩᱜᱼᱟ ᱛᱟᱯᱚᱨᱮ ᱪᱮᱫ ᱛᱟᱢ ᱢᱟᱱᱮ ᱪᱷᱮᱱᱟ ᱦᱩᱭᱩᱜᱼᱟ ᱛᱟᱯᱚᱨᱮ ᱜᱚᱛᱚᱢ ᱦᱩᱭᱩᱜᱼᱟ ᱛᱟᱨᱯᱚᱨᱮ ᱚᱱᱮ ᱞᱟᱹᱰᱩ ᱯᱷᱟᱹᱰᱩ ᱢᱟ ᱚᱱᱟ ᱠᱚᱢᱟ ᱢᱮᱱᱟᱜ ᱜᱮᱭᱟ ᱚᱱᱟ ᱠᱚᱢᱟ ᱟᱭᱢᱟ ᱟᱭᱢᱟ ᱞᱮᱠᱟᱱ ᱡᱤᱱᱤᱥ ᱛᱚᱣᱟ ᱠᱷᱚᱡ ᱦᱩᱭᱩᱜᱼᱟ᱾ ᱛᱚᱣᱟ ᱫᱚ ᱧᱮᱞ ᱢᱮ ᱛᱚᱣᱟ ᱫᱚ ᱢᱤᱫᱴᱟᱝ ᱜᱟᱹᱭ ᱡᱚᱜᱟᱲᱮᱢ ᱫᱚᱦᱚ ᱠᱟᱭᱟ ᱥᱮ ᱦᱟᱸᱜ
ᱦᱮᱸ
ᱟᱹᱰᱤ ᱠᱟᱡᱮ ᱮᱢ ᱛᱮᱢᱚᱱ ᱛᱚᱣᱟ ᱟᱠᱷᱨᱤᱧᱟᱠᱚ ᱚᱱᱮᱠ ᱦᱚᱲ ᱡᱮᱢᱚᱱ
ᱦᱳᱭ ᱦᱮᱸ ᱟᱨ ᱠᱟ. ᱡ ᱦᱳᱭᱮᱠ ᱟᱪᱪᱷᱟ ᱢᱟᱠᱷᱚᱱ ᱜᱮ ᱜᱚᱛᱚᱢ ᱠᱟᱱᱟ ᱠᱤ
ᱦᱮᱸ ᱦᱮᱸ ᱚᱱᱟᱜᱮ
ᱚ ᱦᱚ ᱯᱷᱳᱱ ᱛᱤᱱᱟᱹᱜ ᱜᱷᱟᱹᱲᱤᱡ ᱪᱟᱡᱽ ᱯᱷᱩᱞ ᱪᱟᱨᱡᱽ ᱛᱮ ᱞᱟᱜᱟᱜ ᱛᱟᱢᱟ
ᱤᱧᱟᱹᱜ ᱫᱚ ᱞᱟᱜᱟᱜ ᱛᱤᱧᱟᱹ ᱟᱲᱟᱭ ᱜᱚᱱᱴᱟ ᱫᱚ ᱞᱟᱜᱟᱜᱼᱟ᱾ ᱟᱢᱟ ᱫᱚ
ᱤᱧᱟᱹᱜ ᱫᱚ ᱠᱚᱢ ᱧᱚᱜ ᱜᱮ ᱳᱭ ᱰᱮᱲ ᱜᱷᱚᱱᱴᱟ
ᱦᱩᱸ
ᱰᱮᱲ ᱜᱷᱚᱱᱴᱟ ᱛᱷᱮᱜᱮ ᱦᱩᱭᱩᱜᱼᱟ᱾
ᱛᱱᱟᱹᱜ ᱛᱤᱱᱟᱹᱜ ᱪᱟᱡ ᱢᱮᱱᱟᱹᱜ ᱛᱟᱢᱟ
ᱫᱚᱢᱮ ᱵᱮᱥᱤ ᱫᱚ ᱵᱟᱹᱱᱩᱜᱼᱟ᱾ ᱟ ᱫᱚ ᱟᱫᱚ ᱚᱱᱟᱜᱮ ᱦᱟᱸᱜ ᱠᱟᱨᱮᱱᱴ ᱛᱤᱨᱮ ᱦᱤᱡᱩᱜ ᱠᱟᱱᱟ ᱦᱟᱸᱜ
ᱛᱤᱱᱟᱜ ᱢᱮᱱᱟᱜᱼᱟ
ᱢᱮᱱᱟᱜᱼᱟ ᱜᱚᱴᱟ ᱩᱸ ᱥᱟᱭ ᱴᱤ ᱜᱟᱱ
ᱢᱳᱵᱟᱭᱤᱞ ᱨᱮ ᱟᱢᱟᱜ
ᱮ ᱮᱠᱤ ᱨᱚᱠᱚᱢ ᱡᱩᱫᱤ ᱥᱟᱨᱟᱫᱤᱱᱮᱢ ᱜᱷᱟᱱᱴᱟᱭᱟ ᱮᱸᱰᱮᱠᱷᱟᱱ ᱫᱚ ᱫᱚᱢ ᱵᱷᱟᱹᱜᱮ ᱫᱚ ᱵᱟᱝ ᱛᱟᱦᱮᱸᱱᱟ ᱮᱠᱤ ᱨᱚᱠᱚᱢ ᱡᱩᱫᱤᱢ ᱜᱷᱟᱱᱴᱟᱭᱟ ᱳᱭ ᱛᱤᱱᱟᱹᱜ ᱪᱷᱚ ᱜᱷᱚᱱᱴᱟ ᱪᱷᱚ ᱜᱷᱚᱱᱴᱟ ᱦᱚᱸ ᱵᱟᱝ ᱦᱮᱸ ᱤᱱᱠᱟᱹ ᱜᱮ ᱪᱷᱚ ᱜᱷᱚᱱᱴᱟ ᱜᱟᱱ
ᱦᱩᱸ
ᱠᱟᱹᱢᱤ ᱦᱚᱸ ᱠᱟᱹᱢᱤ ᱦᱚᱸ ᱧᱮᱞ ᱢᱮᱥᱮ ᱢᱤᱫᱴᱟᱝ ᱦᱚᱲ ᱫᱟᱠᱟ ᱡᱚᱢ ᱠᱟᱛᱮ ᱡᱩᱫᱤ ᱮᱠᱤ ᱨᱚᱠᱚᱢ ᱫᱚᱢᱮᱢ ᱠᱟᱹᱢᱤᱭᱟ ᱧᱮᱞ ᱢᱮ ᱨᱮᱸᱜᱮᱡ ᱦᱚᱸ ᱥᱮ ᱨᱮᱸᱜᱮᱡ ᱢᱮᱭᱟ
ᱦᱩᱸ ᱥᱮ ᱛᱚ ᱠᱟᱱ ᱜᱮᱭᱟ
ᱦᱩᱸ ᱛᱟᱦᱞᱮ ᱫᱟᱠᱟ ᱠᱚᱫᱚ ᱛᱤᱨᱮᱢ ᱡᱚᱢᱟ?
ᱯᱚᱨᱮ ᱛᱤᱧ ᱡᱚᱢᱟ ᱦᱟᱸᱜ
ᱚ ᱤᱥᱤᱱ ᱠᱚᱫᱚ ᱯᱮ ᱤᱥᱤᱱ ᱠᱮᱫ
ᱪᱮᱜ
ᱤᱥᱤᱱ ᱠᱚᱫᱚ ᱦᱩᱭ ᱠᱟᱱᱟ
ᱦᱮᱸ ᱤᱥᱤᱱ ᱠᱚᱫᱚ ᱦᱩᱭ ᱠᱟᱱᱟ᱾
ᱟᱪᱪᱷᱟ
ᱪᱮᱫ ᱠᱚᱢ ᱠᱟᱹᱢᱤ ᱵᱟᱲᱟᱭᱫᱟ ᱛᱟᱦᱚᱞᱮ ᱚᱲᱟᱜ ᱨᱮᱫᱚ
ᱚᱲᱟᱜ ᱨᱮᱫᱚ ᱠᱟᱹᱢᱤ ᱫᱚ ᱟᱢᱫᱟ ᱩᱛᱟᱹᱨ ᱜᱮ ᱢᱮᱱᱟᱜᱼᱟ ᱚᱲᱟᱜ ᱨᱮᱱᱟᱜ ᱢᱟ ᱢᱮᱱᱟᱜ ᱜᱮ ᱡᱟᱦᱟᱱᱟᱜ ᱵᱟᱝ ᱡᱟᱦᱟᱱᱟᱜ ᱛᱟᱦᱮᱱ ᱜᱮᱭᱟ ᱡᱮᱢᱚᱱ ᱢᱚᱦᱟᱨᱡ ᱪᱟ ᱦᱩᱭ ᱞᱮᱱᱟ ᱛᱟᱨᱯᱚᱨ ᱠᱟᱹᱴᱤᱡ ᱥᱟᱦᱟᱱ ᱠᱚ ᱵᱟᱜᱟ ᱵᱟᱲᱟᱭ ᱦᱩᱭᱩᱜᱼᱟ᱾ ᱦᱚᱸᱜᱼᱚᱭ ᱡᱤᱨᱟᱹᱣ ᱵᱟᱲᱟ ᱠᱟᱛᱮ
ᱦᱮᱸ ᱥᱟᱦᱟᱱ ᱛᱮᱜᱮ ᱟᱞᱮ ᱫᱚ
ᱜᱮᱥ ᱨᱮ ᱫᱚ ᱵᱟᱝ
ᱜᱮᱥ ᱛᱮᱫᱚ ᱵᱟᱝ ᱜᱮᱥᱫᱚ ᱱᱤᱛᱚᱜ ᱫᱚᱠᱚ ᱧᱟᱯᱟᱢ ᱵᱟᱝ ᱧᱟᱯᱟᱢ ᱠᱟᱱᱟ
ᱦᱩᱸ
ᱟᱫᱚ ᱵᱤᱨ ᱠᱷᱚᱱᱜᱮ ᱦᱟᱵᱤᱡᱟᱵᱤ ᱱᱟᱱᱟ ᱦᱩᱱᱟᱹᱨᱤᱭᱟᱹ ᱢᱮᱱᱟᱜ ᱟ ᱛᱚ ᱤᱱᱟ ᱱᱤᱭᱟᱹ ᱠᱚᱜᱮ ᱚᱱᱟᱱᱟᱜᱮ ᱢᱟᱜ ᱟᱹᱜᱩ ᱠᱟᱛᱮ ᱚᱱᱟ ᱠᱚᱜᱮ ᱴᱷᱮᱠᱟᱣ ᱦᱩᱭᱩᱜᱼᱟ ᱟᱯᱮ ᱫᱚ ᱟᱯᱮ ᱫᱚ ᱵᱟᱝ
ᱵᱟᱝᱞᱮᱥᱟᱱ ᱛᱮ ᱜᱮ
ᱦᱩᱸ
ᱟᱞᱮ ᱥᱮᱱ ᱥᱟᱨᱡᱚᱢ ᱫᱟᱨᱮ ᱢᱮᱱᱟᱜᱼᱟ ᱥᱟᱨᱡᱚᱢ ᱫᱟᱨᱮ ᱥᱟᱱ ᱠᱚᱛᱮᱜ ᱜᱮ
ᱚᱻᱻ
ᱟᱨ ᱪᱟᱥ ᱵᱤᱥᱤ ᱫᱷᱤᱨᱤ ᱢᱮᱱᱟᱜ ᱟ ᱠᱚᱥᱴᱚ ᱜᱮᱭᱟ ᱡᱟ ᱞᱚᱞᱚ,
ᱡᱮᱢᱚᱱ ᱚᱱᱟ ᱡᱟᱢᱛᱚᱲᱟ ᱥᱮ ᱡᱷᱟᱲᱠᱷᱚᱸᱰ ᱨᱮᱭᱟᱜ ᱡᱟᱢᱛᱚᱲᱟ ᱥᱟᱭᱤᱰ ᱫᱚ ᱵᱟᱝ ᱦᱮᱸ, ᱚᱱᱛᱮ ᱫᱚ ᱫᱚᱢᱮ ᱫᱷᱤᱨᱤᱮᱱᱟ ᱚᱱᱛᱮ ᱫᱚ᱾
ᱚᱸ ᱫᱷᱤᱨᱮ ᱞᱚᱞᱚᱛᱮᱫ ᱟᱹᱰᱤ ᱜᱷᱟᱹᱲᱤᱡ ᱥᱟᱵ ᱫᱚᱦᱚ ᱠᱟᱜᱼᱟ ᱥᱮ ᱵᱮᱥᱤ ᱛᱟᱯ ᱧᱟᱢᱚᱜᱼᱟ᱾
ᱦᱩᱸ ᱟᱨ ᱡᱟᱦᱟᱸᱥᱮ ᱠᱚᱭᱞᱟ ᱠᱚᱢᱮᱱᱟ ᱟᱥᱮ ᱚᱱᱛᱮ ᱦᱚᱸ ᱚᱱᱠᱟᱜᱮ᱾
ᱦᱮᱸᱻ ᱫᱟᱨᱮ ᱢᱟᱜ ᱵᱤᱨ ᱠᱚᱨᱮ ᱫᱚ ᱫᱟᱨᱮ ᱢᱮᱱᱟᱜᱼᱟ ᱫᱚ ᱥᱮ ᱱᱮᱛᱟᱨ ᱫᱚ ᱡᱚᱛᱚ ᱠᱚ ᱢᱟᱜ ᱮᱫᱟ ᱚᱱᱟ ᱠᱷᱮᱛ ᱟᱲᱮ ᱠᱚᱨᱮᱱᱟᱜ ᱫᱚ᱾
ᱱᱮᱛᱟᱨ ᱢᱤᱫᱴᱮᱱ ᱡᱤᱱᱤᱥ ᱠᱚᱭᱮᱠᱫᱤᱱ ᱞᱟᱦᱟᱤᱧ ᱧᱮᱞ ᱠᱼᱟ ᱴᱷᱤᱠ ᱟᱪᱷᱮ ᱦᱮᱸ, ᱢᱮᱱ ᱫᱟᱠᱚ ᱵᱟᱝᱢᱟ ᱱᱮᱛᱟᱨ ᱫᱚ ᱡᱟᱦᱟᱸ ᱠᱚᱫᱚ ᱚᱱᱟ, ᱥᱚᱱᱟᱡᱷᱩᱨᱤ ᱡᱟᱦᱟᱸ ᱠᱚᱠᱚ ᱢᱮᱛᱟᱜ ᱠᱟᱱᱟ ᱥᱚᱱᱟᱡᱷᱩᱨᱤ?
ᱦᱳᱭ
ᱚᱱᱟ ᱫᱚᱠᱚ ᱢᱮᱱᱫᱟ ᱚᱱᱟ ᱫᱚ ᱟᱫᱚ ᱯᱟᱨᱢᱤᱥᱚᱱ ᱵᱟᱝ ᱠᱚ ᱮᱢᱚᱜᱼᱟ ᱫᱟᱨᱮ ᱨᱚᱦᱚᱭ ᱞᱟᱦᱟ ᱵᱟᱜᱟᱱ ᱠᱚ ᱵᱮᱱᱟᱣᱮᱫ ᱛᱟᱦᱮᱱᱟ ᱛᱚ, ᱚᱱᱟ ᱫᱚ ᱟᱫᱚ ᱵᱟᱝ ᱯᱟᱨᱢᱤᱥᱚᱱ ᱵᱟᱝ ᱠᱚ ᱮᱢᱚᱜ ᱠᱟᱱᱟ, ᱠᱟᱨᱚᱱ ᱥᱚᱱᱟᱡᱷᱩᱨᱤ ᱥᱚᱱᱟᱡᱷᱩᱨᱤ ᱫᱚᱠᱚ ᱢᱮᱱ ᱮᱫᱟ ᱯᱚᱨᱤᱵᱮᱥᱮ ᱠᱷᱚᱛᱤᱭᱟ ᱫᱚᱢᱮ,
ᱯᱚᱨᱤᱵᱮᱥ ᱠᱷᱚᱛᱤ ᱵᱚᱞᱛᱮ ᱚᱱᱟ ᱫᱚ ᱛᱚ ᱟᱠᱟᱥ ᱯᱩᱱᱤ ᱟᱠᱟᱥᱯᱟᱱᱤ ᱥᱮ ᱥᱚᱱᱟᱡᱷᱩᱨᱤ ᱡᱟᱦᱟᱸ ᱨᱮᱢ ᱨᱚᱦᱚᱭᱟ,
ᱦᱮᱸ
ᱚᱸᱰᱮ ᱫᱚ,
ᱠᱤᱱᱛᱩ ᱚᱱᱟ ᱫᱟᱨᱮ ᱞᱟᱛᱟᱨ ᱨᱮᱫᱚ ᱜᱷᱟᱥ ᱦᱚᱸ ᱵᱟᱝ ᱜᱷᱟᱥᱼᱟ ᱮᱴᱟᱜ ᱫᱟᱨᱮ ᱠᱚᱦᱚᱸ ᱵᱟᱝ ᱫᱟᱨᱮᱜᱼᱟ᱾ ᱢᱟᱫ ᱤᱭᱟᱹ ᱟᱨ ᱦᱮᱸ ᱚᱱᱟ ᱦᱚᱸ ᱠᱟᱱ ᱜᱮᱭᱟ᱾
ᱦᱩᱸ
ᱟᱹᱰᱤᱹ ᱜᱟᱱ ᱥᱳᱱᱟᱡᱷᱩᱨᱤᱫᱟᱨ ᱢᱮᱱᱟᱜᱼᱟ ᱧᱮᱞ ᱢᱮ ᱦᱮᱸ ᱡᱟᱦᱟᱸ ᱨᱮᱜᱮ, ᱚᱸᱰᱮ ᱚᱱᱟ ᱟᱣᱛᱟ ᱛᱤᱱᱟᱹᱜ ᱯᱟᱲᱟᱜᱼᱟ ᱩᱱᱟᱹᱜ ᱨᱮ, ᱮᱴᱟᱜ ᱢᱟᱱᱮ ᱮᱴᱟᱜ ᱫᱟᱨᱮ, ᱟᱫᱚ ᱦᱳᱭ ᱚᱱᱟ ᱦᱚᱛᱮᱫ ᱛᱮ ᱚᱱᱟ ᱯᱚᱫᱚᱠᱷᱮᱯᱮ ᱦᱟᱛᱟᱣᱟ,
ᱦᱳᱭ ᱫᱟᱲᱮ ᱤᱧ ᱵᱟᱞᱟᱤᱧ ᱟᱸᱡᱚᱢ ᱠᱮᱭᱟ ᱚᱱᱟ ᱫᱚ᱾
ᱦᱩᱸ ᱤᱧ ᱫᱚ ᱟᱵᱚ ᱱᱮᱛᱟᱨᱤᱛᱮ ᱠᱷᱚᱵᱚᱨ ᱫᱚ ᱵᱟᱹᱧ ᱟᱸᱡᱚᱢ ᱟᱠᱟᱫᱟ, ᱟᱨ ᱢᱟᱫ ᱢᱟᱫ ᱦᱚᱸᱛᱚ,
ᱢᱟᱫ ᱦᱚ ᱵᱟᱝ?
ᱡᱟᱦᱟᱸ ᱨᱮ ᱛᱟᱦᱮᱱᱟ ᱢᱟᱛᱷ ᱡᱷᱟᱲ ᱧᱮᱞᱟ ᱚᱱᱟ ᱡᱷᱟᱲ ᱴᱷᱮᱱ ᱦᱚᱸ ᱠᱳᱱᱳ ᱜᱷᱟᱥ
ᱦᱩᱸ
ᱟᱯᱮ ᱥᱮᱜ ᱫᱚ ᱛᱟᱦᱚᱞᱮ ᱥᱚᱱᱟ‌ᱡᱷᱩᱨᱤ ᱢᱮᱱᱟᱜ-ᱟ ᱥᱮ ᱵᱟᱝ?
ᱢᱮᱱᱟᱜ-ᱟ᱾
ᱠᱟᱱ ᱜᱮᱭᱟ ᱟᱵᱚ᱾ ᱠᱤᱱ ᱛᱩ ᱯᱟ ᱦᱟᱞᱟᱝ ᱯᱟᱞᱟᱣ ᱠᱷᱮᱛ ᱨᱮ ᱥᱚᱱ ᱨᱤ‌ ᱯᱟᱞᱦᱟ ᱜᱮ ᱵᱷᱟᱜᱤ ‌ᱜᱮᱭᱟ ᱯᱟᱦᱞᱟ ᱯᱟᱞᱦᱟ ᱵᱚᱞᱛᱮ ᱚᱱᱟ ᱥᱮ ‌ᱴᱷᱮᱠᱟ ‌ᱞᱟᱹᱜᱤᱫ ᱟᱨ‌ᱠᱤ‌ᱼᱼ
ᱦᱩᱸ᱾ ᱥᱮᱸᱜᱮᱞ ᱵᱷᱟᱜᱤ ᱡᱟᱹᱞᱩᱜ-ᱟ ᱥᱮ ᱪᱮᱫ ᱢᱚᱡᱽ ᱜᱮ ᱥᱚᱱᱟ ᱡᱷᱩᱨᱤ ᱯᱟᱞᱦᱟ ᱦᱩᱭ ᱠᱟᱛᱮᱫ?
ᱦᱮᱸ ᱚᱱᱟ ᱯᱟᱞᱦᱟ ᱫᱚ ᱥᱚᱱᱟ ᱡᱷᱩᱨᱤ ᱴᱷᱤᱠ ᱜᱮ ᱡᱩᱞᱩ ᱱᱟ ᱚᱱᱮ ᱡᱮᱢᱚᱱ ᱦᱩᱲᱩ ᱠᱚ ᱛᱤᱞᱤ ᱼᱼ ᱩᱱ ᱚᱱᱟ ᱫᱚ ᱠᱚᱢ ᱧᱚᱜ ᱯᱟᱦᱞᱟ ᱛᱮᱜᱮ ᱟᱹᱰᱤ ᱩᱛᱟᱹᱨ ᱛᱮᱠᱮᱜ᱾
ᱦᱩᱸ᱾
ᱟᱯᱮ ᱥᱮᱜ ᱫᱚ ᱦᱩᱲᱩ ᱛᱤᱠᱤ ᱫᱚ ᱪᱮᱫ ᱠᱚ ᱵᱮᱵᱚᱦᱟᱨᱟ ᱪᱮᱜ ᱯᱟᱞᱦᱟ ᱠᱚ ᱪᱮᱜ ᱥᱟᱦᱟᱱ ᱠᱚ?
ᱟᱞᱮ ᱥᱮᱱ ᱫᱚ ᱥᱟᱨᱡᱚᱢ ᱯᱟᱞᱦᱟ ᱢᱮᱱᱟᱜ-ᱟ᱾
ᱚᱻ᱾ ᱟᱯᱮ ᱥᱮᱱ ᱠᱚ ᱩᱫᱽᱜᱟᱹᱨ ᱪᱮᱜ ᱞᱮᱠᱟ? ᱞᱚᱞᱚ ᱥᱤᱛᱩᱝᱼᱼ
ᱫᱚᱢᱮ ᱫᱚᱢᱮ ᱩᱫᱽᱜᱟᱹᱨ ᱠᱟᱱᱟ᱾
ᱠᱟᱨᱮᱱᱴ ᱠᱚᱫᱚ ᱢᱮᱱᱟᱜᱼᱟ ᱚᱱᱛᱮ‌ ᱫᱚ?
ᱦᱩᱸ ᱠᱟᱨᱮᱱᱴ ᱠᱚᱫᱚ ᱢᱮᱱᱟᱜ-ᱟ, ᱫᱚ ᱟᱞᱮ ᱥᱮᱜ ᱫᱟᱜ ᱞᱮᱠᱷᱟᱡ ᱜᱮ ᱠᱟᱨᱮᱱᱴ ᱵᱟᱝᱼᱼ ᱛᱟᱦᱮᱱᱟ ᱵᱟᱠᱷᱟᱡ ᱛᱟᱦᱮᱸᱱ ᱜᱮᱭᱟ‌ ᱠᱟᱨᱮᱱᱴ ᱫᱚ᱾
ᱟᱪᱪᱷᱟ ᱠᱤᱪᱷᱩ ᱫᱤᱱ ᱞᱟᱦᱟ ᱚᱱᱮ ᱥᱚᱨᱠᱟᱨ ᱠᱷᱚᱱ ᱮᱸᱻ ᱚᱱᱟᱼᱼ ᱟ ᱩᱸᱻᱞᱟᱭᱤᱴ ᱚᱱᱟ ᱟᱞᱚ ᱠᱩᱞᱦᱤ ᱨᱮ ᱠᱚᱱᱥᱼᱼ ᱛᱚᱞᱟ ᱨᱮᱱᱟᱜ ᱯᱤᱲᱤ ᱥᱮᱜᱼᱼ
ᱦᱩᱸ ᱵᱮᱥᱤ ᱴᱩᱠᱩ ᱜᱮ ᱞᱮ ᱦᱚᱸ᱾
ᱚᱱᱟ ᱱᱤᱛ ᱦᱟᱹᱵᱤᱡ ᱛᱮ ᱯᱮᱭᱟᱜ ᱱᱟᱯᱟᱭ ᱜᱮᱛᱟ ᱯᱮᱭᱟ?
ᱦᱩᱸ ᱱᱟᱯᱟᱭ ᱜᱮᱭᱟ, ᱟᱯᱮᱭᱟᱜ?
ᱟᱞᱮᱭᱟᱜᱼᱼ
ᱟᱯᱮ ᱫᱚ ᱵᱟᱹᱲᱤᱡ‌ ᱠᱟᱱ ᱛᱟᱯᱮᱭᱟ ᱥᱮ ᱪᱮᱜ?
ᱟᱫᱚ ᱢᱮᱜᱴᱟᱝ ᱠᱟᱱᱟ ᱢᱟᱱᱮ ᱚᱱᱟ ᱤᱭᱟᱹᱛᱮ ᱦᱤᱡᱩᱜ ᱠᱟᱱᱟ ᱳᱭᱼᱼ
ᱪᱤᱠᱟ ᱛᱮ?
ᱛᱨᱤᱥ ᱢᱤᱱᱤᱴ ᱠᱷᱚᱱ ᱵᱮᱥᱤ ᱵᱟᱝ ᱪᱚᱞᱚᱜ ᱠᱟᱱᱟ᱾
ᱟᱫᱚ ᱤᱭᱟᱹ ᱛᱮ ᱮᱸᱻ ᱚᱱᱟ ᱤᱭᱟᱹ ᱛᱮ ᱯᱷᱳᱱ ᱯᱮ ᱯᱷᱳᱱ ᱯᱮ᱾ ᱯᱷᱚᱱ ᱪᱮᱫᱼᱼ
ᱟᱫᱚ ᱠᱩᱥᱤ ᱛᱮ ᱾ ᱚᱸᱻ ᱟᱫᱚ ᱚᱱᱟ ᱫᱚ ᱠᱷᱳᱵᱳᱨ ᱵᱟᱝ ᱦᱩᱭ ᱠᱟᱱᱟ᱾ ᱯᱚᱧᱪᱟᱹᱭᱮᱛ ᱨᱮᱱ ᱱᱚᱰᱤᱥ ᱠᱷᱚᱱ ᱜᱮ ᱚᱱᱟ ᱫᱚᱠᱚ ᱴᱷᱤᱠ ᱴᱚ ᱠᱟᱜ-ᱟ᱾
ᱦᱩᱸ ᱦᱩᱸ᱾
ᱮᱱᱮ ᱯᱳᱭᱞᱳ ᱯᱳᱭᱞᱳ ᱫᱚ ᱵᱷᱟᱜᱤ ᱡᱩᱞ ᱵᱟᱲᱟᱭ ᱱᱟ᱾ ᱟᱨ ᱠᱤᱪᱷᱩ ᱫᱤᱱ ᱞᱟᱦᱟ ᱫᱚ ᱛᱩᱜᱩ ᱫᱩ ᱜᱷᱚᱱᱴᱟ ᱜᱟᱱ ᱡᱩᱞᱩᱜ ᱠᱟᱱ ᱛᱟᱦᱮᱸᱱ ᱟᱨ ᱦᱮᱸᱜᱼᱮ ᱵᱟᱨᱼᱼ ᱯᱮ ᱫᱤᱱ ᱫᱚ ᱮᱠᱫᱚᱢ ᱛᱤᱨᱤᱥ ᱢᱤᱱᱤᱴ ᱠᱷᱚᱱ ᱵᱮᱥᱤ ᱵᱟᱝ ᱡᱟᱹᱞᱚᱜ ᱠᱟᱱᱟ᱾ ᱦᱩᱸ᱾ ᱛᱚᱯᱩ ᱫᱚ ᱛᱤᱨᱮ ᱦᱩᱭᱩᱜᱼᱟ ᱛᱟᱦᱚᱞᱮ?
ᱛᱩᱯᱩᱭ ᱱᱟᱹᱧ ᱛᱤᱦᱤᱧ ᱫᱚ ᱩᱵ ᱤᱧ ᱠᱟᱹᱢᱪᱤᱭ ᱱᱟ ᱛᱚ᱾
ᱚᱸ ᱚᱸᱻ᱾
ᱚ ᱟᱪᱷᱟ